ᱦᱮᱞᱳᱣ
ᱦᱮᱸ ᱜᱚᱝᱠᱮ ᱡᱚᱦᱟᱨ ᱜᱮ ᱨᱚᱲ ᱴᱷᱤᱠᱟᱹ ᱥᱟᱺᱦᱤᱡ ᱜᱮ ᱟᱸᱡᱚᱢᱚᱜ ᱠᱟᱱᱟ᱾
ᱦᱮᱸ ᱡᱚᱦᱟᱨ ᱜᱮ᱾ ᱱᱟᱯᱟᱭ ᱵᱟᱲᱟ ᱜᱮ᱾ ᱦᱮᱸ ᱠᱟᱨᱚᱱ ᱱᱟᱣᱟ ᱠᱟᱨᱛᱮ ᱟᱨᱠᱤ ᱠᱟᱹᱴᱤᱡ ᱚᱱᱠᱟᱜᱮ ᱮᱦᱚᱵ ᱦᱩᱭᱩᱜᱼᱟ ᱵᱟᱠᱷᱟᱱ᱾ ᱚᱱᱠᱟ, ᱤᱭᱟᱹ ᱞᱮᱠᱷᱟᱱ ᱦᱚᱸᱼᱼ ᱦᱚᱭᱛᱚ ᱦᱟᱸᱰᱮ ᱡᱟᱦᱟᱸ ᱟᱵᱮᱱ ᱢᱤᱱᱤᱴ ᱟᱨᱠᱤ ᱮᱭ ᱠᱟᱨᱚᱱ ᱛᱮ ᱱᱤᱭᱟᱹ ᱫᱚᱞᱤᱧ ᱞᱟᱹᱭ ᱠᱮᱫᱟ
ᱟᱫᱚ ᱱᱚᱣᱟ ᱫᱚ ᱤᱧᱟᱹᱜ ᱞᱟᱹᱭ ᱛᱮᱫᱚ ᱚᱠᱟ ᱚᱠᱛᱚ ᱫᱚ ᱱᱚᱝᱠᱟ ᱦᱚᱸ ᱜᱟᱯᱼᱼ ᱟᱞᱢᱟᱨᱟᱣ ᱫᱚ ᱦᱮᱸ ᱜᱚᱝᱠᱮ ᱞᱟᱹᱭ ᱢᱮ᱾ ᱞᱟᱹᱭᱫᱟᱹᱧ ᱜᱟᱯᱟᱞᱢᱟᱨᱟᱣ ᱫᱚ ᱚᱠᱟ ᱚᱠᱛᱚ ᱫᱚ ᱱᱚᱝᱠᱟ ᱦᱚᱸ ᱜᱟᱯᱟᱞᱢᱟᱨᱟᱣ ᱟᱠᱟᱱ ᱜᱮ ᱡᱚᱠᱷᱚᱱ ᱞᱟᱹᱭ ᱫᱟᱞᱟᱝ ᱟᱫᱚ ᱚᱠᱛᱚ ᱴᱟᱜ ᱪᱟᱵᱟ ᱦᱮᱡ ᱮᱱᱟᱫᱚ, ᱢᱮᱱᱠᱷᱟᱱᱼᱼ ᱚᱱᱟ ᱯᱚᱨᱮ ᱠᱷᱚᱱᱮᱢ ᱮᱛᱚᱦᱚᱵ ᱨᱮᱦᱚᱸ, ᱢᱤᱫᱵᱟᱨ ᱧᱮᱞ ᱦᱩᱭ ᱠᱟᱱᱟ ᱴᱷᱤᱠ ᱜᱮᱭᱟ, ᱵᱟᱝ ᱠᱚᱼᱼ ᱱᱚᱝᱠᱟ ᱵᱮᱵᱟᱹᱲᱤᱡ ᱫᱚ ᱡᱮ ᱨᱮᱠᱚᱲ ᱵᱟᱝ ᱜᱟᱱ ᱠᱟᱱᱟ ᱚᱱᱠᱟ ᱫᱚ ᱵᱟᱠᱚ ᱱᱚᱝᱠᱟ ᱠᱟᱫᱟ ᱟᱨᱠᱤ
ᱚᱻ ᱦᱮᱸ ᱢᱟᱱᱮ ᱟᱹᱞᱤᱧ ᱫᱚ, ᱟᱨᱠᱤ ᱩᱱᱟᱹᱜ ᱫᱤᱱ ᱠᱷᱚᱱᱟᱜ ᱫᱚ ᱵᱟᱝᱞᱤᱧ ᱵᱮᱵᱚᱦᱟᱨ ᱮᱫᱟ ᱛᱚ᱾
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱢᱟ ᱟᱞᱟᱝᱟᱜ ᱜᱟᱯᱟᱞᱢᱟᱨᱟᱣ ᱫᱚᱞᱟᱝ ᱞᱟᱦᱟ ᱫᱮ ᱪᱮᱫ ᱟᱛᱮᱮᱫ ᱞᱟᱝ ᱜᱟᱯᱟᱞᱢᱟᱨᱟᱜ ᱠᱟᱱᱟ?
ᱦᱮᱸ, ᱟᱞᱟᱝ ᱱᱚᱜᱼᱚᱭ ᱛᱚ, ᱡᱮ ᱟᱞᱤᱧ ᱵᱟᱞᱤᱧ ᱞᱟᱹᱭ ᱠᱮᱫᱟ, ᱢᱟᱱᱮᱼᱼ ᱟᱞᱮ ᱱᱚ ᱛᱮ ᱫᱚ ᱚᱱᱮ ᱪᱟᱥᱵᱟᱥ ᱱᱤᱭᱮ᱾ ᱟᱞᱮ ᱱᱚᱛᱮ ᱫᱚ ᱡᱚᱢ ᱥᱩᱢᱩᱝ ᱜᱮ, ᱢᱟᱱᱮ ᱚᱱᱠᱟ ᱡᱮ ᱟᱹᱠᱷᱨᱤᱧ ᱦᱩᱭᱩᱜᱼᱟ ᱱᱚᱝᱠᱟ ᱥᱩᱢᱩᱝ ᱫᱚ, ᱯᱨᱟᱭ ᱜᱮ ᱵᱟᱝ ᱠᱚ ᱪᱟᱥ ᱜᱮᱭᱟ᱾
ᱦᱩᱸ ᱟᱞᱮ ᱥᱮᱫ ᱦᱚᱸ ᱡᱟᱦᱟᱸ ᱠᱚ ᱢᱮᱱᱟᱜᱼᱟ ᱱᱚᱣᱟ ᱠᱚᱫᱚ ᱪᱮᱫ ᱠᱟᱱ ᱟᱯᱮ ᱫᱤᱥᱚᱢ ᱥᱮᱫ ᱪᱟᱥ ᱫᱚ ᱢᱟᱱᱮ ᱚᱱᱠᱟᱱ ᱪᱟᱥ ᱦᱟᱥᱟ ᱦᱚᱸᱛᱚ ᱫᱚᱨᱠᱟᱨᱟ ᱡᱟᱦᱟᱸᱱᱟᱜ ᱮᱢ ᱪᱟᱥ ᱛᱟ ᱦᱮᱸ ᱥᱮ ᱵᱟᱝ
ᱦᱮᱸ ᱦᱟᱥᱟ ᱪᱷᱟᱲᱟ ᱛᱚ ᱟᱨ ᱵᱟᱝ ᱦᱩᱭᱩᱜ ᱟᱥᱮ ᱪᱟᱥ ᱫᱚ ᱦᱮᱸ
ᱦᱮᱸ ᱦᱮᱸ ᱡᱮᱢᱚᱱ ᱱᱟᱢᱟᱞ ᱥᱮᱫ ᱞᱟᱝ ᱜᱟᱯᱟᱞᱢᱟᱨᱟᱭᱮᱱᱟ ᱱᱟᱢᱟᱞ ᱥᱮᱱᱟᱜ ᱫᱚ ᱞᱟᱹᱭᱫᱟᱹᱧ ᱡᱮᱢᱚᱱ ᱱᱟᱢᱟᱞ ᱥᱮᱫ ᱞᱟᱝ ᱞᱟᱹᱭᱫᱟᱹᱧ ᱡᱮᱢᱚᱱ ᱱᱟᱢᱟᱞ ᱥᱮᱫ ᱨᱮᱱᱟᱜ ᱠᱟᱛᱷᱟ ᱞᱟᱝ ᱞᱟᱹᱭ ᱠᱮᱫᱟ
ᱦᱮᱸ
ᱱᱚᱣᱟ ᱠᱚᱨᱮᱜ ᱫᱚ ᱪᱟᱥ ᱦᱩᱭᱩᱜᱼᱟ ᱟᱫᱚ ᱚᱱᱠᱟ ᱡᱟᱦᱟᱸ ᱵᱤᱨ ᱫᱤᱥᱚᱢ ᱵᱩᱨᱩ ᱫᱤᱥᱚᱢ ᱠᱚᱨᱮᱜ ᱫᱚ ᱮᱱᱫᱚ ᱚᱱᱠᱟ ᱦᱟᱥᱟ ᱫᱚ ᱟᱵᱚ ᱫᱚ ᱵᱟᱝ ᱥᱚᱢᱟᱱ ᱛᱟᱵᱚᱱᱟ ᱟᱫᱚ ᱚᱱᱟ ᱠᱷᱟᱹᱛᱤᱨ ᱩᱱᱟᱹᱜ ᱡᱟᱹᱥᱛᱤ ᱫᱚ ᱵᱟᱵᱚᱱ ᱪᱟᱥ ᱵᱟᱲᱟ ᱫᱟᱲᱮᱭᱟᱜᱼᱟ
ᱦᱮᱸ ᱢᱟᱱᱮᱼᱼ ᱯᱨᱚᱛᱤᱴᱤ ᱟᱵᱮᱱ ᱧᱮᱞ ᱵᱮᱱ, ᱯᱨᱚᱛᱤᱴᱤ ᱡᱮᱞᱟ ᱵᱷᱤᱛᱛᱤᱠ ᱜᱮ ᱟᱵᱮᱱ ᱟᱨᱠᱤ, ᱦᱟᱥᱟ ᱫᱚᱼᱼ ᱯᱨᱟᱭ ᱜᱮ ᱜᱚᱴᱟ ᱨᱮᱱᱟᱜ ᱜᱮ ᱟᱞᱟᱫᱟ ᱜᱮ ᱛᱟᱦᱮᱸᱱᱟ
ᱦᱮᱸ
ᱟᱨ ᱛᱚ ᱞᱤᱧ ᱞᱟᱹᱭᱫᱟ ᱟᱵᱚ ᱱᱚᱜᱼᱚᱭ ᱡᱟᱦᱟᱸ ᱢᱟᱱᱮ ᱦᱩᱞ ᱫᱤᱵᱚᱥ ᱛᱤᱨᱤᱥᱟ ᱡᱩᱱ ᱚᱱᱟ ᱫᱚ ᱢᱟᱱᱮ ᱢᱟᱱᱟᱣ ᱵᱟᱛᱟᱣ ᱪᱮᱫ ᱞᱮᱠᱟ ᱟᱯᱮ ᱥᱮᱱ ᱫᱚ ᱢᱟᱱᱮ ᱟᱵᱮᱱ ᱡᱟᱦᱟᱸ ᱨᱮᱵᱮᱱ ᱛᱟᱦᱮᱸᱱᱟ ᱚᱱᱟ ᱠᱚᱨᱮ ᱢᱟᱱᱟᱣ ᱵᱟᱛᱟᱣ ᱪᱮᱫ ᱞᱮᱠᱟ ᱦᱩᱭᱮᱱ ᱜᱮᱭᱟ ᱥᱮ ᱟᱯᱮ ᱚᱱᱟ ᱟᱥᱮ ᱯᱟᱥᱮ ᱠᱚᱨᱮ
ᱦᱩᱸ ᱦᱩᱞ ᱫᱤᱵᱚᱥ ᱢᱟᱱᱟᱣ ᱵᱚᱞᱛᱮ ᱱᱚᱸᱰᱮ ᱫᱚ ᱦᱩᱭᱱᱟ ᱤᱭᱩᱱᱤᱵᱷᱟᱨᱥᱤᱴᱤ ᱨᱮᱛᱚ ᱱᱚᱸᱰᱮ ᱦᱚᱸ ᱡᱟᱠ ᱡᱚᱢᱚᱠ ᱛᱟᱞᱟ ᱛᱮᱜᱮ ᱢᱟᱱᱟᱣ ᱢᱟᱱᱟᱣ ᱦᱩᱭ ᱮᱱᱟ ᱟᱫᱚ ᱢᱮᱱᱠᱷᱟᱱ ᱛᱤᱱᱟᱹᱜ ᱴᱟᱜ ᱪᱮᱥᱴᱟ ᱫᱟᱲᱮ ᱦᱩᱭ ᱞᱮᱱᱟ ᱱᱟᱯᱟᱭ ᱛᱮ ᱩᱱᱟᱹᱜ ᱚᱱᱠᱟ ᱜᱮ ᱠᱚᱨᱟᱣ, ᱦᱳᱥᱴᱮᱞ ᱨᱮᱦᱚᱸ ᱥᱟᱶᱛᱮ ᱤᱭᱩᱱᱤᱵᱷᱟᱨᱥᱤᱴᱤ ᱠᱚᱨᱮ ᱦᱚᱸ ᱟᱫᱚ ᱚᱱᱟ ᱫᱚ ᱢᱟᱱᱟᱣ ᱵᱟᱛᱟᱣ ᱛᱟᱞᱟ ᱛᱮᱜᱮ ᱩᱱᱟᱹᱜ ᱢᱟᱨᱟᱝ ᱧᱚᱜ ᱛᱟᱞᱟ ᱛᱮᱫᱚ ᱵᱟᱝ ᱡᱮ ᱵᱤᱨᱟᱴ ᱵᱮᱯᱟᱨ ᱠᱟᱛᱮᱫ ᱚᱱᱠᱟ ᱫᱚ ᱵᱟᱝ ᱢᱮᱱᱠᱷᱟᱱ ᱢᱟᱱᱟᱣ ᱫᱚ ᱦᱩᱭ ᱟᱠᱟᱱᱟ ᱟᱫᱚ ᱟᱯᱮ ᱫᱤᱥᱚᱢ ᱥᱮᱫ ᱫᱚ ᱚᱠᱟ ᱞᱮᱠᱟ
ᱟᱞᱮ ᱱᱚᱛᱮ ᱦᱚᱸ ᱢᱟᱱᱟᱣ ᱵᱟᱛᱟᱣ ᱫᱚ ᱚᱱᱠᱟ ᱡᱮ ᱡᱟᱦᱟᱸ ᱨᱮ ᱩᱱᱠᱤᱱ ᱢᱮᱱᱟᱜ ᱠᱤᱱᱟ ᱚᱱᱠᱟ ᱡᱮ ᱚᱸᱰᱮ ᱫᱚ ᱡᱮᱢᱚᱱ ᱟᱵᱮᱱ ᱧᱮᱞ ᱵᱮᱱ ᱟᱹᱰᱤ ᱜᱚᱵᱤᱨ ᱫᱷᱟᱨᱟ ᱛᱮᱠᱚ ᱢᱟᱱᱟᱣ ᱜᱮᱭᱟ ᱟᱫᱚ ᱟᱞᱮ ᱫᱚ ᱱᱚᱛᱮ ᱱᱚᱝᱠᱟ ᱪᱮᱫ ᱞᱮᱠᱟ ᱯᱩᱡᱟᱹ ᱯᱟᱴᱷᱟ ᱪᱮᱫ ᱞᱮᱠᱟ ᱱᱚᱝᱠᱟ ᱜᱮ ᱢᱟᱱᱟᱣ ᱵᱟᱲᱟ ᱦᱩᱭ ᱮᱱᱟ ᱛᱟᱨᱯᱚᱨᱮ ᱮᱸ ᱱᱚᱝᱠᱟ ᱚᱱᱟ ᱥᱮᱫᱤᱱ ᱥᱮᱫᱤᱱ ᱚᱱᱟ ᱯᱚᱨᱮ ᱚᱱᱟ ᱛᱤᱨᱤᱥ ᱦᱮᱸ ᱚᱱᱟ ᱚᱱᱟ ᱛᱟᱨ ᱯᱚᱨᱮ ᱚᱱᱟ ᱚᱱᱟ ᱪᱟᱵᱟᱭᱮᱱᱟ ᱚᱱᱟ ᱯᱚᱨᱮᱨ ᱫᱤᱱ ᱫᱚ ᱟᱨ ᱠᱤ ᱜᱟᱭᱟᱱ ᱦᱩᱭ ᱮᱱᱟ ᱱᱚᱝᱠᱟ ᱜᱟᱭᱟᱱ ᱵᱚᱞᱛᱮ ᱫᱚ ᱟᱵᱮᱱ ᱚᱱᱟ ᱩᱱᱠᱤᱱ ᱤᱫᱤ ᱠᱟᱛᱮᱫ ᱜᱮ ᱜᱟᱭᱟᱱ ᱫᱚ ᱡᱮ ᱱᱚᱝᱠᱟ ᱯᱨᱳᱜᱨᱟᱢ ᱨᱮᱱᱟᱜ ᱤᱭᱟᱹ ᱥᱤᱥᱴᱮᱢ ᱚᱱᱠᱟ ᱜᱟᱭᱟᱱ ᱫᱚ ᱵᱟᱝ
ᱦᱮᱸ ᱱᱟᱯᱟᱭ ᱜᱮ ᱜᱟᱭᱟᱱ ᱠᱚᱦᱚᱸ ᱟᱹᱰᱤ ᱱᱟᱯᱟᱭᱟ ᱠᱟᱨᱚᱱ ᱜᱟᱭᱟᱱ ᱛᱟᱞᱟ ᱛᱮ ᱫᱤᱥᱚᱢ ᱦᱚᱲ ᱛᱟᱞᱟᱨᱮ ᱟᱹᱰᱤ ᱱᱟᱯᱟᱭ ᱥᱟᱸᱫᱮᱥ ᱠᱚ ᱥᱮᱴᱮᱨᱟ ᱦᱮᱸ ᱥᱮ ᱵᱟᱝ
ᱦᱮᱸ
ᱦᱚᱸ
ᱟᱨ ᱵᱚᱞᱛᱮ ᱜᱮᱞᱮ ᱢᱟᱱᱮ ᱟᱵᱮᱱ ᱧᱮᱞ ᱵᱮᱱ ᱱᱤᱛᱚᱜ ᱟᱵᱚ ᱡᱟᱦᱟᱸ ᱥᱟᱱᱛᱟᱲᱤ ᱡᱟᱦᱟᱸᱭ ᱟᱨᱠᱤ ᱡᱟᱦᱟᱸ ᱠᱚᱨᱮ ᱤᱥᱠᱩᱞ ᱠᱚ ᱢᱮᱱᱟᱜᱼᱟ ᱚᱱᱟ ᱠᱚᱨᱮ ᱫᱚ ᱧᱮᱞ ᱵᱮᱱ ᱟᱵᱮᱱ ᱤᱭᱟᱹ ᱫᱚ ᱢᱟᱱᱮ ᱚᱠᱟ ᱠᱚᱨᱮ ᱫᱚ ᱤᱥᱠᱩᱞ ᱫᱚ ᱢᱟᱱᱮ ᱟᱞᱮ ᱡᱟᱦᱟᱸ ᱟᱞᱮ ᱡᱮᱞᱟ ᱠᱚᱨᱮ ᱛᱚ ᱫᱚ ᱤᱥᱠᱩᱞ ᱫᱚ ᱚᱱᱠᱟ ᱫᱚ ᱵᱟᱹᱱᱩᱜ ᱜᱮᱭᱟ ᱢᱟᱱᱮ ᱥᱟᱱᱛᱟᱞᱤ ᱢᱤᱰᱤᱭᱟᱢ ᱤᱥᱠᱩᱞ ᱫᱚ ᱟᱫᱚ ᱧᱮᱞ ᱵᱮᱱ ᱡᱟᱦᱟᱸ ᱨᱮ ᱥᱟᱱᱛᱟᱞᱤ ᱢᱤᱰᱤᱭᱟᱢ ᱤᱥᱠᱩᱞ ᱠᱚ ᱚᱱᱟ ᱠᱚᱨᱮ ᱫᱚ ᱵᱷᱟᱹᱜᱤ ᱜᱮ ᱟᱨᱚ ᱡᱟᱸᱠ ᱡᱚᱢᱚᱠ ᱜᱮᱠᱚ ᱢᱟᱱᱟᱣ ᱜᱮᱭᱟ
ᱫᱚ ᱤᱧᱟᱹᱜ ᱞᱟᱹᱭ ᱞᱮᱠᱟ ᱛᱮᱫᱚ ᱡᱟᱠ ᱡᱚᱢᱚᱠ ᱢᱟᱱᱟᱣ ᱫᱚ ᱴᱷᱤᱠ ᱜᱮᱭᱟ ᱠᱤᱱᱛᱩ ᱟᱵᱚᱣᱟᱜ ᱢᱮᱱ ᱠᱟᱛᱷᱟ ᱫᱚ ᱦᱩᱭᱩᱜ ᱠᱟᱱᱟ ᱢᱟᱱᱟᱣ ᱫᱚ ᱞᱮᱠᱷᱟᱱ ᱜᱮᱵᱚᱱ ᱱᱟᱯᱟᱭᱚᱜᱼᱟ ᱡᱮ ᱦᱮᱸ ᱤᱧ ᱫᱚ ᱚᱱᱠᱟ ᱵᱟᱹᱧ ᱢᱟᱱᱟᱣ ᱫᱟᱲᱮᱭᱟᱜ ᱛᱮ ᱵᱟᱹᱧ ᱢᱟᱱᱟᱣ ᱞᱮᱫᱟ ᱚᱱᱠᱟ ᱫᱚ ᱵᱟᱝ ᱡᱩᱫᱤ ᱯᱨᱚᱛᱛᱮᱠ ᱚᱲᱟᱜ ᱯᱨᱚᱛᱛᱮᱠ ᱟᱹᱛᱩ ᱟᱨᱚ ᱨᱮᱵᱚ ᱡᱩᱫᱤ ᱵᱚᱱ ᱢᱟᱱᱟᱣᱟ ᱛᱟᱦᱚᱞᱮ ᱥᱤᱸᱫᱩ ᱠᱟᱸᱱᱦᱩ ᱛᱟᱹᱠᱤᱱ ᱡᱟᱦᱟᱸ ᱠᱤᱱ ᱞᱟᱹᱲᱦᱟᱹᱭ ᱞᱮᱫᱟ ᱩᱱᱠᱤᱱ ᱟᱜ ᱠᱟᱛᱷᱟ ᱫᱤᱥᱚᱢ ᱛᱟᱞᱟ ᱨᱮᱵᱚᱱ ᱯᱟᱥᱱᱟᱣ ᱫᱟᱲᱮᱭᱟᱜᱼᱟ ᱦᱮᱸ ᱥᱮ ᱵᱟᱝ
ᱦᱮᱸ ᱟᱨ ᱦᱮᱸ ᱚᱱᱠᱟ ᱫᱚ ᱡᱮ ᱟᱵᱮᱱ ᱚᱱᱠᱟ ᱦᱚᱸ ᱢᱟᱱᱟᱣ ᱞᱟᱹᱠᱛᱤ ᱵᱟᱝ ᱠᱟᱱᱟ ᱡᱮ ᱟᱵᱮᱱ ᱮᱢᱚᱱ ᱵᱮᱱ ᱢᱟᱱᱟᱣᱼᱟ ᱡᱮ ᱟᱵᱮᱱ ᱟᱵᱮᱱ ᱧᱮᱞ ᱵᱮᱱ ᱥᱚᱦᱨᱟᱭ ᱠᱚᱨᱮ ᱡᱟᱦᱟᱸ ᱞᱮᱠᱟ ᱦᱚᱲ ᱢᱟᱱᱮ ᱨᱟᱹᱥᱠᱟᱹ ᱛᱮ ᱯᱟᱹᱣᱨᱟᱹ ᱧᱩ ᱦᱟᱺᱰᱤ ᱧᱩ ᱚᱱᱠᱟ ᱢᱟᱱᱟᱣ ᱫᱚ ᱟᱨᱠᱤ ᱩᱪᱤᱫ ᱵᱟᱝ ᱠᱟᱱ ᱜᱮᱭᱟ
ᱦᱮᱸ ᱚᱱᱠᱟᱱᱟᱜ ᱢᱟᱱᱟᱣ ᱫᱚ ᱮᱠᱟᱞ ᱜᱮ ᱵᱟᱝ ᱜᱟᱱᱚᱜᱼᱟ ᱟᱢ ᱫᱚ ᱱᱚᱣᱟ ᱫᱚ ᱦᱮᱸ ᱨᱟᱹᱥᱠᱟᱹ ᱨᱮᱱᱟᱜ ᱠᱟᱛᱷᱟ ᱵᱟᱝ ᱡᱮ ᱢᱟᱱᱟᱣ ᱵᱚᱞᱛᱮ ᱫᱚ ᱪᱮᱫ ᱞᱮᱠᱟᱧ ᱡᱩᱫᱤᱧ ᱞᱟᱹᱭᱮᱫᱟ ᱦᱩᱸ ᱟᱢ ᱫᱤᱥᱚᱢ ᱨᱮᱱᱟᱜ ᱪᱤᱨ ᱚᱴᱟᱝ ᱠᱟᱛᱮᱫ ᱦᱳᱭ ᱦᱟᱹᱨᱭᱟᱹᱲ ᱪᱤᱨ ᱚᱴᱟᱝ ᱠᱟᱛᱮᱫ ᱜᱚᱰ ᱵᱟᱲᱟ ᱠᱟᱛᱮᱫ ᱢᱟᱞᱟ ᱠᱚ ᱟᱨᱟᱣ ᱠᱟᱛᱮᱜ ᱩᱱᱠᱤᱱ ᱤᱭᱟᱹ ᱠᱟᱛᱮᱫ ᱢᱤᱫᱵᱟᱨ ᱠᱟᱛᱷᱟ ᱨᱚᱲ ᱠᱟᱛᱮᱫ ᱦᱚᱸ ᱟᱢ ᱫᱚ ᱱᱚᱣᱟ ᱫᱚᱢ ᱢᱩᱡᱟᱹᱫ ᱫᱟᱲᱮᱭᱟᱜᱼᱟ ᱚᱱᱟ ᱛᱮᱫᱚ ᱚᱥᱩᱵᱤᱫᱟ ᱵᱟᱹᱱᱩᱜ-ᱟ
ᱚᱥᱩᱵᱤᱫᱷᱟ ᱫᱚ ᱵᱟᱹᱱᱩᱜ ᱜᱮᱭᱟ ᱟᱨ ᱟᱵᱮᱱ ᱡᱮ ᱟᱹᱞᱤᱧ ᱱᱚᱜᱼᱚᱭ ᱤᱭᱟᱹ ᱡᱮ ᱟᱵᱚ ᱱᱚᱜᱼᱚᱭ ᱡᱮᱢᱚᱱ ᱜᱤᱫᱽᱨᱟᱹ ᱠᱚ ᱧᱮᱞ ᱠᱚᱵᱮᱱ ᱱᱮᱛᱟᱨ ᱟᱨᱠᱤ ᱟᱵᱚ ᱥᱚᱢᱟᱡᱽ ᱨᱮ ᱜᱤᱫᱽᱨᱟᱹ ᱧᱮᱞ ᱵᱮᱱ ᱟᱨᱠᱤ ᱢᱟᱱᱮ ᱵᱮᱥᱤ ᱫᱚ ᱯᱟᱲᱦᱟᱣ ᱠᱚᱛᱮ ᱫᱚ ᱧᱮᱞ ᱵᱮᱱ ᱩᱱᱟᱹᱜ ᱟᱨᱠᱤ ᱠᱤ ᱞᱟᱦᱟ ᱫᱚ ᱵᱟᱹᱱᱩᱜ ᱠᱚᱜᱮᱭᱟ ᱟᱵᱮᱱ ᱧᱮᱞ ᱵᱮᱱ ᱟᱹᱰᱤ ᱠᱚᱢ ᱜᱤᱫᱽᱨᱟᱹ ᱜᱮ ᱢᱮᱱᱟᱜ ᱠᱚᱣᱟ ᱟᱵᱚ ᱤᱭᱟᱹ ᱠᱚᱨᱮᱱ ᱫᱚ ᱵᱟᱝᱠᱷᱟᱱ ᱯᱟᱲᱦᱟᱣ ᱠᱚᱛᱮ ᱫᱚ ᱵᱮᱥᱤ ᱫᱚ ᱵᱟᱝᱠᱷᱟᱱ ᱱᱮᱛᱟᱨ ᱵᱚᱱ ᱧᱮᱞᱟ ᱯᱨᱳᱜᱨᱟᱢ ᱡᱟᱦᱟᱸᱨᱮ ᱦᱩᱭᱩᱜᱼᱟ ᱵᱤᱥᱤ ᱜᱤᱫᱽᱨᱟᱹ ᱫᱚ ᱚᱸᱰᱮ ᱜᱮ ᱮᱴᱮᱱᱰᱮᱱᱥ ᱠᱚ ᱛᱟᱦᱮᱱᱟ ᱟᱵᱮᱱ ᱡᱮᱢᱚᱱ ᱤᱥᱠᱩᱞ ᱨᱮ ᱡᱟᱦᱟᱸ ᱛᱤᱱᱟᱹᱜ ᱜᱤᱫᱽᱨᱟᱹ ᱵᱟᱝᱠᱚ ᱛᱟᱦᱮᱱᱟ ᱟᱵᱚ ᱤᱭᱟᱹ ᱨᱮᱱ ᱜᱤᱫᱽᱨᱟᱹ ᱩᱱᱠᱩ ᱧᱮᱞᱮᱵᱮᱱ ᱯᱨᱳᱜᱨᱟᱢ ᱨᱮ ᱤᱱᱟᱹᱜ ᱜᱟᱱ ᱜᱤᱫᱽᱨᱟᱹ ᱚᱸᱰᱮ ᱠᱚ ᱮᱴᱮᱱᱰᱮᱱᱥ ᱠᱚ ᱛᱟᱦᱮᱱᱟ ᱢᱟᱱᱮ ᱯᱨᱮᱡᱮᱱᱴ ᱡᱩᱫᱤ ᱦᱩᱭᱠᱚᱜᱼᱟ ᱢᱟᱱᱮ ᱩᱱᱤ ᱫᱚ ᱚᱸᱰᱮ ᱫᱚ ᱮᱠᱥᱚ ᱠᱷᱚᱱᱟᱜ ᱮᱠᱥᱚᱭ ᱧᱟᱢ ᱠᱮᱭᱟᱭ ᱛᱚ ᱚᱱᱟ ᱵᱟᱨᱮ ᱛᱮ ᱪᱮᱫ ᱵᱮᱱ ᱞᱟᱹᱭᱟ
ᱟᱫᱚᱧ ᱞᱟᱹᱭᱟ ᱚᱱᱟ ᱫᱚ ᱯᱳᱭᱞᱟᱹ ᱠᱟᱛᱷᱟ ᱫᱚ ᱯᱩᱨᱟᱹᱯᱩᱨᱤ ᱫᱚ ᱮᱢᱚᱱ ᱪᱮᱫ ᱠᱟᱱᱟ ᱤᱭᱟᱹ ᱠᱟᱱᱟ ᱢᱤᱫᱴᱟᱝ ᱟᱵᱚᱣᱟᱜ ᱧᱮᱞ ᱫᱟᱹᱧ ᱢᱤᱫᱵᱟᱨ ᱟᱵᱚᱣᱟᱜ ᱡᱟᱦᱟᱸ ᱵᱚᱞ ᱠᱷᱮᱞ ᱠᱚ ᱨᱟᱹᱥᱠᱟᱹ ᱡᱚᱝ ᱡᱤᱱᱤᱥ ᱵᱟᱹᱲᱛᱤ ᱵᱚᱱ ᱛᱮᱭᱟᱨ ᱮᱫᱟ ᱡᱟᱦᱟᱸ ᱛᱟᱞᱟ ᱛᱮ ᱮᱸᱜ ᱚᱞᱚᱜ ᱡᱤᱭᱚᱱ ᱚᱞᱚᱜ ᱡᱤᱭᱚᱱ ᱯᱟᱹᱴᱷᱩᱣᱟᱹ ᱠᱚᱣᱟᱜ ᱦᱚᱸ ᱢᱤᱫᱴᱟᱝ ᱟᱹᱰᱤ ᱵᱮᱜᱷᱟᱛ ᱜᱚᱴᱟᱜ ᱠᱟᱱᱟ ᱥᱟᱶᱛᱮ ᱟᱭᱳᱼᱵᱟᱵᱟ ᱦᱚᱸ ᱥᱚᱱᱛᱚᱨᱼᱚᱜ ᱞᱟᱜᱟᱜᱼᱟ ᱡᱮ ᱢᱤᱫᱴᱟᱝ ᱤᱧᱤᱡ ᱜᱤᱫᱽᱨᱟᱹ ᱦᱚᱸᱜᱼᱚᱭ ᱡᱮ ᱦᱩᱰᱤᱧ ᱦᱩᱰᱤᱧ ᱠᱷᱚᱱ ᱵᱟᱞᱮ ᱠᱷᱚᱱᱤᱧ ᱦᱮᱢ ᱦᱟᱨᱟ ᱠᱮᱫᱮᱭᱟ ᱩᱱᱟᱹᱜ ᱠᱚᱥᱴᱚ ᱛᱮ ᱛᱟᱦᱞᱮ ᱩᱱᱤ ᱪᱮᱫ ᱠᱟᱢ ᱦᱟᱨᱟᱣ ᱞᱮᱠᱷᱟᱱ ᱦᱟᱯᱮᱱ ᱫᱤᱱᱨᱮ ᱱᱟᱯᱟᱭ ᱦᱮᱸ ᱫᱤᱥᱚᱢ ᱛᱟᱞᱟᱨᱮ ᱢᱟᱹᱱᱢᱤᱭ ᱛᱮᱭᱟᱨ ᱫᱟᱲᱮᱭᱟᱜᱼᱟᱭ ᱚᱱᱟ ᱠᱚ ᱡᱩᱫᱤ ᱢᱤᱫᱴᱟᱝ ᱜᱤᱫᱽᱨᱟᱹ ᱵᱩᱡᱷᱟᱹᱣ ᱮᱭᱟ ᱥᱤᱠᱠᱷᱟᱹᱣ ᱮᱭᱟ ᱛᱟᱦᱚᱞᱮ ᱤᱧᱤᱧ ᱞᱟᱹᱭᱟ ᱢᱤᱫ ᱢᱤᱫᱴᱟᱝ ᱜᱤᱫᱽᱨᱟᱹ ᱦᱚᱸᱭ ᱵᱩᱡᱽ ᱫᱟᱲᱮᱭᱟᱜᱼᱟ ᱥᱮ ᱢᱤᱫᱴᱟᱝ ᱜᱤᱫᱽᱨᱟᱹ ᱡᱟᱦᱟᱸᱭ ᱵᱩᱡ ᱮ ᱥᱮᱬᱟ ᱟᱠᱟᱫᱟ ᱩᱱᱤ ᱫᱚ ᱟᱡ ᱵᱩᱡᱷᱟᱹᱣ ᱞᱟᱹᱠᱛᱤ ᱛᱟᱭᱟ ᱚᱠᱟ ᱱᱟᱯᱟᱭ ᱚᱠᱟ ᱵᱮᱥ ᱡᱮ ᱯᱨᱳᱜᱨᱟᱢ ᱨᱮ ᱛᱤᱱᱟᱹᱜ ᱱᱟᱯᱟᱭᱚᱜ ᱠᱟᱱᱟ ᱤᱥᱠᱩᱞ ᱨᱮ ᱵᱮᱥᱚᱜ ᱠᱟᱱᱟ ᱱᱚᱣᱟ ᱠᱚᱧ ᱢᱚᱱᱮᱭᱟ ᱟᱪᱪᱷᱟ ᱟᱢ ᱞᱟᱹᱭ ᱛᱟᱞᱟᱝ ᱢᱮ ᱚᱱᱟ ᱠᱚ ᱤᱫᱤ ᱠᱟᱛᱮᱫ ᱪᱮᱫᱠᱟᱜ ᱱᱟᱯᱟᱭᱚᱜᱼᱟ ᱪᱮᱫᱠᱟ ᱵᱟᱝ
ᱱᱟᱯᱟᱭ ᱵᱚᱞᱛᱮ ᱫᱚ ᱤᱧ ᱦᱚᱛᱚ ᱥᱮ ᱢᱤᱫᱴᱤᱡ ᱤᱥᱴᱩᱰᱮᱱᱴ ᱠᱟᱱ ᱜᱤᱭᱟᱹᱧ ᱱᱟᱯᱟᱭ ᱵᱚᱞᱛᱮ ᱫᱚ ᱤᱧᱦᱚᱸ ᱚᱱᱠᱟ ᱜᱮ ᱤᱧᱟᱹᱜ ᱢᱚᱱᱮ ᱛᱮᱫᱚ ᱢᱟᱱᱮ ᱢᱚᱱᱮ ᱵᱚᱞᱛᱮ ᱵᱚᱠᱛᱚᱵᱵᱚ ᱟᱨᱠᱤ ᱡᱮ ᱯᱨᱳᱜᱨᱟᱢ ᱠᱚᱫᱚ ᱱᱚᱝᱠᱟ ᱢᱟᱱᱮ ᱟᱹᱰᱤ ᱡᱟᱹᱥᱛᱤ ᱫᱷᱟᱨᱟ ᱜᱮᱛᱚ ᱦᱩᱭᱩᱜ ᱜᱮᱭᱟ ᱛᱚ ᱟᱵᱤᱱ ᱧᱮᱞ ᱵᱮᱱ ᱟᱞᱮ ᱱᱤᱭᱟᱹ ᱠᱚᱨᱮ ᱫᱚ ᱚᱱᱠᱟ ᱫᱚ ᱵᱟᱝ ᱦᱩᱭᱩᱜ ᱨᱮᱦᱚᱸ ᱢᱟᱱᱮ ᱮᱴᱟᱜ ᱠᱚᱨᱮ ᱞᱤᱧ ᱧᱮᱞ ᱠᱟᱫᱟ ᱟᱹᱰᱤ ᱡᱟᱹᱥᱛᱤ ᱜᱮ ᱦᱩᱭᱩᱜᱼᱟ ᱛᱚ ᱟᱫᱚ ᱦᱮᱸ ᱢᱟᱱᱮ ᱡᱟᱦᱟᱸᱭ ᱜᱤᱫᱽᱨᱟᱹ ᱦᱳᱭ ᱛᱚ ᱚᱠᱚᱭ ᱜᱤᱫᱽᱨᱟᱹ ᱠᱚᱫᱚ ᱵᱮᱱ ᱧᱮᱞ ᱠᱚᱣᱟ ᱢᱟᱱᱮ ᱚᱠᱚᱭ ᱜᱟᱨᱡᱮᱱ ᱠᱚᱫᱚ ᱩᱱᱤ ᱜᱤᱫᱽᱨᱟᱹ ᱡᱩᱫᱤ ᱚᱱᱟ ᱯᱨᱳᱜᱨᱟᱢ ᱜᱮ ᱫᱟᱬᱟᱱᱟᱭ ᱟᱫᱚ ᱩᱱᱤ ᱫᱚ ᱢᱟᱱᱮ ᱟᱭᱟᱜ ᱥᱤᱠᱤ ᱛᱮᱜᱮ ᱠᱚ ᱪᱟᱞᱟᱣ ᱦᱚᱪᱚ ᱟᱭᱟ ᱚᱠᱚᱭ ᱠᱚᱫᱚ ᱧᱮᱞ ᱵᱮᱱ ᱢᱟᱱᱮ ᱩᱱᱠᱩᱣᱟᱜ ᱵᱚᱠᱛᱚᱵᱵᱚ ᱫᱚ ᱱᱤᱭᱟᱹ ᱡᱮ ᱩᱱᱤ ᱜᱤᱫᱽᱨᱟᱹ ᱟᱡ ᱮ ᱡᱟᱦᱟᱸ ᱪᱤᱠᱟᱹᱭᱮᱫᱟᱭ ᱛᱟᱦᱮᱸ ᱦᱚᱪᱚ ᱩᱱᱤ ᱦᱚᱭᱛᱳ ᱯᱟᱨᱟᱠ ᱪᱷᱟᱛᱟᱨ ᱨᱮᱭ ᱮᱱᱮᱡᱟ ᱥᱮ ᱫᱟᱬᱟᱱᱟᱭ ᱥᱮ ᱞᱟᱯᱟ ᱞᱩᱸᱰᱟᱹ ᱫᱚᱱ ᱵᱟᱲᱟᱭᱟᱭ ᱴᱷᱤᱠ ᱜᱮᱭᱟ ᱢᱟᱱᱮ ᱚᱠᱚᱭ ᱠᱚᱣᱟᱜ ᱫᱚᱱ ᱚᱱᱠᱟ ᱢᱟᱱᱮ ᱯᱷᱟᱨᱟᱠ ᱜᱮ ᱵᱟᱝ ᱛᱟᱦᱮᱱ ᱛᱟᱠᱚᱣᱟ ᱟᱨ ᱚᱠᱚᱭ ᱠᱚᱫᱚ ᱵᱮᱱ ᱧᱮᱞ ᱠᱚᱣᱟ ᱚᱠᱚᱭ ᱜᱟᱨᱡᱮᱱ ᱠᱚᱫᱚ ᱟᱵᱮᱱ ᱡᱟᱦᱟᱸᱭ ᱥᱤᱠᱷᱱᱟᱹᱛ ᱟᱜ ᱧᱚᱜ ᱠᱤᱪᱷᱩ ᱡᱟᱦᱟᱸᱭ ᱩᱱᱠᱩ ᱫᱚ ᱧᱮᱞ ᱠᱚᱵᱮᱱ ᱡᱮ ᱯᱨᱟᱭ ᱜᱮ ᱯᱨᱳᱜᱨᱟᱢ ᱠᱚᱨᱮ ᱫᱚ ᱵᱟᱝᱠᱚ ᱪᱟᱞᱟᱣ ᱪᱚᱣ ᱟᱠᱚ ᱜᱮᱭᱟ ᱢᱟᱱᱮ ᱟᱞᱮ ᱦᱚᱸ ᱢᱟᱱᱮ ᱟᱹᱞᱤᱧ ᱦᱚᱸ ᱯᱨᱳᱜᱨᱟᱢ ᱫᱚ ᱚᱱᱠᱟ ᱫᱚ ᱵᱟᱝ ᱜᱮᱞᱤᱧ ᱫᱟᱬᱟᱱᱟ ᱢᱟᱱᱮ ᱡᱩᱫᱤ ᱢᱟᱱᱮ ᱡᱩᱫᱤ ᱦᱚᱸᱞᱤᱧ ᱪᱟᱞᱟᱜ ᱜᱮᱭᱟ ᱢᱟᱱᱮ ᱱᱚᱝᱠᱟ ᱡᱮ ᱨᱟᱹᱥᱠᱟᱹ ᱟᱨᱠᱤ ᱢᱟᱱᱮ ᱯᱨᱚᱛᱤᱴᱤ ᱦᱚᱲᱟᱜ ᱢᱚᱱᱮᱨᱮ ᱢᱟᱱᱮ ᱢᱤᱫᱴᱤᱡ ᱠᱟᱛᱮᱫ ᱫᱚ ᱨᱟᱹᱥᱠᱟᱹ ᱫᱚ ᱛᱟᱦᱮᱱ ᱛᱟᱵᱚᱱ ᱜᱮᱭᱟ ᱥᱮ ᱨᱟᱹᱥᱠᱟᱹ ᱡᱤᱱᱤᱥ ᱫᱚ ᱦᱳᱭ ᱩᱱᱠᱩ ᱧᱮᱞ ᱠᱟᱛᱮ ᱦᱟᱯᱮ ᱛᱚᱵᱮ ᱤᱧ ᱦᱚᱸ ᱠᱟᱹᱴᱤᱡ ᱤᱧ ᱨᱟᱹᱥᱠᱟᱹ ᱵᱟᱲᱟ ᱞᱮ ᱜᱮᱭᱟ ᱢᱟᱱᱮ ᱚᱱᱠᱟ ᱨᱟᱹᱥᱠᱟᱹ ᱫᱚ ᱤᱧ ᱨᱟᱹᱥᱠᱟᱹᱭ ᱜᱮᱭᱟ ᱢᱟᱱᱮ ᱡᱮ ᱟᱞᱮ ᱟᱥᱮ ᱯᱟᱥᱮ ᱠᱚᱨᱮ ᱯᱨᱟᱭ ᱢᱟᱱᱮ ᱵᱚᱪᱷᱚᱨ ᱨᱮ ᱟᱵᱮᱱ ᱩᱸ ᱵᱟᱨᱭᱟ ᱢᱟᱱᱮ ᱵᱚᱪᱷᱚᱨ ᱨᱮ ᱟᱞᱮ ᱱᱚᱛᱮ ᱯᱨᱳᱜᱨᱟᱢ ᱯᱮᱭᱟ ᱯᱨᱳᱜᱨᱟᱢ ᱦᱩᱭᱩᱜᱼᱟ ᱢᱟᱱᱮ ᱞᱮᱠᱷᱟ ᱞᱮᱠᱷᱟ ᱟᱵᱮᱱ ᱢᱤᱫᱴᱤᱡ ᱦᱩᱭᱩᱜᱼᱟ ᱥᱟᱠ ᱠᱨᱟᱛ ᱨᱮ ᱥᱟᱠᱨᱟᱛ ᱨᱮ ᱦᱤᱡᱩᱜᱼᱟ ᱟᱨ ᱢᱤᱫᱴᱤᱡ ᱱᱚᱜᱼᱚᱭ ᱦᱚᱜᱼᱱᱟ ᱦᱟᱯᱮ ᱦᱟᱸᱜ ᱱᱚᱜᱼᱚᱭ ᱡᱟᱦᱟᱸ ᱥᱤᱛᱩᱝ ᱫᱤᱱ ᱯᱟᱨᱟᱣᱱᱟ ᱪᱮᱫ ᱡᱮ ᱠᱚ ᱞᱟᱹᱭᱟ ᱦᱟᱸᱜ ᱦᱤᱲᱤᱧ ᱠᱤᱫᱤᱧ ᱦᱟᱸᱜ ᱚᱱᱟ ᱢᱤᱫᱴᱤᱡ ᱢᱟᱱᱮ ᱪᱮᱫ ᱵᱟᱠᱷᱟᱨ ᱛᱮ ᱪᱚ ᱦᱩᱭᱩᱜᱼᱟ ᱟᱫᱚ ᱟᱱᱮ ᱴᱳᱴᱟᱞ ᱯᱮᱭᱟ ᱯᱟᱛᱟ ᱦᱩᱭᱩᱜᱼᱟ ᱟᱫᱚ ᱟᱹᱞᱤᱧ ᱫᱚ ᱯᱟᱛᱟ ᱫᱚ ᱧᱮᱞ ᱠᱷᱟᱱ ᱢᱤᱫᱴᱤᱡ ᱜᱮᱞᱤᱧ ᱧᱮᱞᱟ ᱡᱩᱫᱤ ᱦᱳᱭ ᱥᱟᱠᱨᱟᱛ ᱨᱮ ᱡᱩᱫᱤ ᱵᱟᱞᱤᱧ ᱧᱮᱞ ᱞᱮᱫᱟ ᱛᱚ ᱚᱱᱟᱴᱟᱜ ᱨᱮᱞᱤᱧ ᱪᱟᱞᱟᱣᱮᱱ ᱜᱮ ᱛᱚ ᱪᱟᱞᱟᱣ ᱠᱟᱛᱮ ᱠᱚᱭᱮᱠ ᱜᱤᱞᱟ ᱟᱞᱮ ᱱᱚᱛᱮ ᱨᱮᱱ ᱜᱤᱫᱽᱨᱟᱹ ᱦᱚᱸᱧ ᱧᱮᱞ ᱟᱠᱟᱫ ᱠᱚᱣᱟ ᱢᱟᱱᱮ ᱪᱟᱞᱟᱣ ᱠᱟᱛᱮ ᱮᱢᱚᱱ ᱢᱟᱱᱮ ᱠᱚ ᱮᱱᱮᱡᱟ ᱢᱟᱱᱮ ᱦᱳᱭ ᱩᱱᱤ ᱜᱟᱨᱡᱮᱱ ᱥᱟᱛᱮᱜ ᱪᱟᱞᱟᱣ ᱨᱮᱦᱚᱸ ᱢᱟᱱᱮ ᱢᱤᱫᱴᱤᱡ ᱢᱟᱱ ᱨᱩᱞᱥ ᱚᱱᱩᱡᱟᱭᱤ ᱟᱢ ᱰᱤᱥᱤᱯᱞᱤᱱ ᱩᱱᱩᱡᱟᱹᱭᱤ ᱡᱩᱫᱤᱢ ᱮᱱᱮᱡ ᱜᱮᱭᱟ ᱚᱱᱟ ᱫᱚ ᱛᱟᱹᱣ ᱵᱟᱝ ᱤᱭᱟᱹᱣᱟ ᱠᱤᱱᱛᱩ ᱱᱮᱛᱟᱨ ᱜᱤᱫᱽᱨᱟᱹ ᱮᱢᱚᱱ ᱠᱚ ᱮᱱᱮᱡᱟ ᱢᱟᱱᱮ ᱚᱱᱮ ᱵᱟᱝᱠᱚ ᱞᱟᱹᱭ ᱞᱮᱠᱟ ᱪᱷᱟᱹᱯᱨᱤ ᱮᱱᱮᱡ ᱢᱟᱱᱮ ᱩᱱᱤ ᱮᱢᱚᱱ ᱢᱟᱱᱮ ᱮᱱᱮᱡ ᱵᱟᱹᱲᱛᱤ ᱮᱱᱮᱡ ᱵᱟᱹᱲᱛᱤᱭᱟᱠᱚ ᱟᱫᱚ ᱢᱟᱱᱮ ᱤᱧ ᱦᱚᱸ ᱤᱧᱟᱹᱜ ᱵᱚᱠᱛᱚᱵᱚᱛ ᱟᱨᱠᱤ ᱢᱟᱱᱮ ᱩᱱᱟᱹᱜ ᱟᱨᱠᱤ ᱯᱨᱳᱜᱨᱟᱢ ᱠᱚᱫᱚ ᱢᱟᱱᱮ ᱜᱟᱨᱡᱮᱱ ᱠᱚᱦᱚᱸ ᱞᱟᱹᱠᱛᱤ ᱠᱟᱱᱟ ᱡᱮ ᱟᱹᱛᱩ ᱢᱟᱱᱮ ᱚᱱᱠᱟ ᱡᱮ ᱜᱟᱨᱡᱮᱱ ᱠᱚᱶᱟᱜ ᱞᱟᱹᱠᱛᱤ ᱫᱟᱬᱟᱱ ᱫᱚ ᱢᱟᱱᱮ ᱩᱪᱤᱛ ᱵᱟᱝ ᱠᱟᱱᱟ ᱜᱤᱫᱽᱨᱟᱹ ᱢᱟᱱᱮ ᱟᱵᱮᱱ ᱢᱤᱫᱴᱤᱡ ᱠᱟᱹᱴᱤᱡ ᱠᱟᱹᱴᱤᱡ ᱠᱷᱚᱱᱟᱜ ᱫᱚ ᱢᱟᱱᱮ ᱜᱤᱫᱽᱨᱟᱹ ᱢᱟᱱᱮ ᱟᱲᱟᱜ ᱜᱤᱰᱤ ᱫᱚ ᱵᱟᱝ ᱩᱪᱤᱛᱟ
ᱦᱮᱸ ᱟᱨ ᱟᱹᱰᱤ ᱫᱟᱢᱟᱱ ᱠᱟᱛᱷᱟᱢ ᱞᱟᱹᱭ ᱜᱚᱫ ᱠᱮᱫᱟ ᱡᱮ ᱱᱚᱰᱮ ᱜᱟᱨᱡᱮᱱ ᱠᱚ ᱛᱟᱞᱟᱨᱮ ᱮᱱᱮᱡ ᱥᱮᱨᱮᱧ ᱵᱟᱝ ᱜᱟᱱᱚᱜᱼᱟ ᱟᱫᱚ ᱤᱧ ᱫᱩᱧ ᱞᱟᱹᱭᱟ ᱡᱟᱦᱟᱸ ᱮᱱᱮᱡ ᱥᱮ ᱥᱮᱨᱮᱧ ᱠᱚ ᱚᱲᱟᱜ ᱦᱚᱲ ᱦᱚᱲᱜᱮ ᱥᱮ ᱥᱟᱱᱟᱢ ᱦᱚᱲ ᱛᱟᱞᱟᱨᱮ ᱵᱟᱢ ᱫᱟᱲᱮᱭᱟᱜᱼᱟ ᱚᱱᱟ ᱮᱱᱮᱡ ᱥᱮᱨᱮᱧ ᱫᱚ ᱵᱟᱝ ᱱᱟᱯᱟᱭᱟ ᱢᱤᱫ ᱠᱟᱛᱷᱟ ᱛᱮᱢ ᱞᱟᱹᱭ ᱞᱮᱠᱷᱟᱱ
ᱦᱮᱸ
ᱢᱟᱱᱮ ᱡᱟᱦᱟᱸᱭ ᱮᱱᱮᱡ ᱥᱮᱨᱮᱧ ᱛᱟᱞᱟᱛᱮ ᱥᱟᱱᱟᱢ ᱦᱚᱲᱮᱢ ᱧᱮᱞ ᱫᱟᱲᱮᱭᱟᱜᱼᱟ ᱥᱟᱱᱟᱢ ᱦᱚᱲᱮᱢ ᱛᱟᱦᱟᱸ ᱫᱟᱲᱮᱭᱟᱜᱼᱟ ᱚᱱᱟᱜᱮ ᱦᱩᱭᱩᱜ ᱠᱟᱱᱟ ᱟᱥᱚᱞ ᱮᱱᱮᱡ ᱥᱮᱨᱮᱧ ᱫᱚ
ᱚᱱᱟ ᱦᱮᱸ ᱦᱮᱸ ᱞᱟᱹᱭ ᱵᱮᱱ ᱜᱚᱝᱠᱮ
ᱛᱮᱫᱚ ᱚᱱᱟᱜᱮ ᱟᱫᱚ ᱟᱵᱚ ᱡᱟᱦᱟᱸᱭ ᱠᱚᱠᱚ ᱮᱱᱮᱡ ᱮᱫᱟ ᱟᱫᱚ ᱢᱤᱫᱴᱟᱝ ᱵᱷᱟᱝ ᱠᱟᱸᱲᱟ ᱞᱮᱠᱟ ᱟᱨ ᱠᱤ ᱫᱚᱱ ᱮᱫᱟ ᱪᱮᱫ ᱮ ᱥᱮᱨᱮᱧ ᱮᱫᱟ ᱥᱮᱨᱮᱧ ᱦᱚᱸ ᱵᱟᱠᱚ ᱟᱸᱡᱚᱢᱟ ᱟᱰᱚᱢ ᱜᱤᱫᱽᱨᱟᱹ ᱫᱚ ᱡᱟᱦᱟᱱᱟᱜ ᱜᱮ ᱥᱮᱨᱮᱧ ᱠᱮᱜ ᱟᱡ ᱫᱚ ᱮᱱᱮᱡ ᱮᱱᱮᱡ ᱵᱷᱤᱛ ᱨᱮ ᱢᱮᱱᱟᱭᱟ
ᱢᱟᱱᱮ ᱩᱱᱤ ᱫᱚ ᱛᱷᱤᱨ ᱫᱚ ᱵᱟᱹᱱᱩᱜ ᱛᱟᱭᱟ
ᱛᱷᱤᱨ ᱫᱚ ᱵᱟᱹᱱᱩᱜ ᱠᱮᱫᱮᱭᱟ ᱦᱮᱸ ᱟᱨᱦᱚᱸ ᱢᱤᱫᱴᱟᱝ ᱱᱚᱸᱰᱮ ᱧᱮᱞᱚᱜ ᱠᱟᱱᱟ ᱯᱤᱞᱪᱩ ᱨᱟᱥᱟ ᱮᱸ ᱡᱮᱢᱮᱫ ᱠᱚᱠᱚ ᱵᱟᱹᱲᱛᱤᱜ ᱠᱟᱱᱟ ᱚᱱᱟ ᱠᱚ ᱛᱟᱞᱟᱛᱮ ᱤᱧᱤᱧ ᱢᱚᱱᱮᱭᱟ
ᱚᱱᱟ ᱦᱚᱸ ᱮᱠᱪᱩᱞᱤ ᱫᱚ ᱢᱤᱫᱴᱤᱡ ᱵᱷᱩᱞᱩᱜ ᱠᱟᱱ ᱜᱮᱭᱟ
ᱦᱩᱸ ᱦᱩᱸ
ᱢᱟᱱᱮ ᱯᱤᱞᱪᱩ ᱨᱟᱥᱟ ᱫᱚ ᱟᱨ ᱮᱠᱪᱩᱞᱤ ᱱᱮᱛᱟᱨ ᱫᱚ ᱵᱤᱥᱤ ᱫᱚ ᱚᱱᱟᱜᱮ ᱟᱵᱚ ᱟᱨᱠᱤ ᱜᱤᱫᱽᱨᱟᱹ ᱚᱱᱟ ᱨᱮᱜᱮ ᱵᱤᱥᱤ ᱟᱥᱚᱠᱛᱤᱜ ᱠᱟᱱᱟ ᱟᱵᱮᱱ ᱧᱮᱞ ᱵᱮᱱ ᱟᱹᱞᱤᱧ ᱧᱮᱞ ᱦᱟᱠᱟᱫ ᱠᱚᱣᱟᱞᱤᱧ ᱜᱚᱴᱟ ᱜᱮ ᱟᱞᱮ ᱱᱚᱝ ᱠᱟ ᱟᱥᱮ ᱯᱟᱥᱮ ᱨᱮᱜᱮ ᱯᱟᱛᱟ ᱦᱩᱭᱱᱟ ᱛᱚ ᱢᱟᱱᱮ ᱟᱨᱠᱤ ᱛᱟᱯᱟᱝ ᱦᱩᱭᱱᱟ
ᱦᱮᱸ
ᱛᱟᱯᱟᱝ ᱵᱚᱞᱛᱮ ᱫᱚ ᱟᱨᱠᱤ ᱵᱩᱡᱮᱫ ᱛᱚ ᱜᱮᱭᱟ ᱵᱮᱱ ᱫᱚ ᱱᱚᱝᱠᱟ ᱮᱱᱮᱡ ᱵᱟᱲᱟ ᱛᱚ ᱡᱟᱦᱟᱸᱭ ᱵᱩᱞ ᱢᱟ ᱛᱟᱞ ᱠᱚᱭ ᱩᱱᱤ ᱫᱚ ᱠᱟᱹᱴᱤᱡ ᱵᱟᱭ ᱵᱩᱡᱟᱛᱚ ᱩᱱᱠᱩ ᱫᱚ ᱥᱮ ᱥᱮᱨᱮᱧ ᱫᱟᱭ ᱯᱩᱨᱟᱹᱭ ᱫᱚᱱ ᱵᱟᱨᱟᱭ ᱫᱟ ᱟᱫᱚ ᱢᱟᱱᱮ ᱚᱱᱟ ᱫᱚ ᱟᱨᱠᱤ ᱠᱩᱲᱤ ᱟᱨ ᱠᱚᱲᱟ ᱜᱤᱫᱽᱱᱟᱹ ᱱᱤᱭᱮ ᱢᱮᱴᱟᱞ ᱛᱟᱦᱮᱸ ᱞᱮᱱᱟ ᱟᱨᱠᱤ ᱢᱟᱱᱮ ᱩᱱᱤ ᱵᱟᱹᱲᱤᱡ ᱵᱟᱹᱲᱤᱡᱼᱮ ᱠᱟᱹᱢᱤ ᱠᱮᱫᱟ ᱟᱫᱚ ᱠᱷᱟᱱ ᱫᱚ ᱱᱚᱝᱠᱟ ᱜᱮ ᱠᱚᱢᱤᱴᱤ ᱟᱨᱠᱤ ᱠᱚᱢᱤᱴᱤ ᱦᱚᱸ ᱟᱨᱠᱤ ᱢᱟᱱᱮ ᱡᱩᱛ ᱵᱟᱝ ᱛᱟᱦᱮᱸ ᱞᱮᱱᱟ ᱵᱷᱟᱹᱜᱤ ᱢᱟᱱᱮ ᱡᱟᱦᱟᱸᱭ ᱜᱤᱫᱽᱨᱟᱹ ᱵᱟᱹᱲᱤᱡ ᱮ ᱠᱟᱹᱢᱤ ᱞᱮᱫᱟ ᱥᱮ ᱪᱮᱫ ᱢᱟᱱᱮ ᱩᱱᱠᱩ ᱫᱚ ᱡᱟᱦᱟᱸᱭ ᱜᱤᱫᱟᱹ ᱵᱟᱹᱲᱤᱡ ᱮ ᱠᱟᱹᱢᱤ ᱠᱮᱜᱼᱟ ᱩᱱᱤ ᱫᱚ ᱵᱟᱝ ᱠᱚ ᱥᱟᱵᱽ ᱟᱠᱟᱫᱮᱭᱟ ᱢᱟᱱᱮ ᱮᱴᱟᱜ ᱜᱤᱫᱽᱨᱟᱹ ᱠᱚ ᱥᱟᱵ ᱟᱠᱟᱫᱮᱭᱟ ᱢᱟᱱᱮ ᱩᱱᱤ ᱡᱟᱦᱟᱸᱭ ᱩᱱᱤ ᱥᱟᱛ ᱡᱟᱦᱟᱸᱭ ᱢᱮᱱᱟᱭᱟ ᱩᱱᱤ ᱠᱚ ᱥᱟᱵ ᱠᱟᱫᱮᱭᱟ ᱢᱟᱱᱮ ᱡᱟᱦᱟᱸᱭ ᱫᱳᱥ ᱟᱠᱟᱫᱟ ᱩᱱᱤ ᱫᱚ ᱵᱟᱝ ᱠᱟᱛᱮᱫ ᱩᱱᱤ ᱨᱮᱱ ᱜᱟᱛᱮ ᱠᱚ ᱥᱟᱵ ᱟᱠᱟᱫᱮᱭᱟ ᱟᱫᱚ ᱩᱱᱤ ᱫᱚ ᱚᱸᱰᱮ ᱛᱟᱦᱮᱸ ᱜᱮ ᱵᱟᱭ ᱛᱟᱦᱮᱸ ᱞᱮᱱᱟ ᱟᱫᱚ ᱛᱟᱹᱣ ᱩᱱᱤ ᱜᱮᱠᱚ ᱟᱨᱠᱤ ᱠᱚ